ᱦᱳᱭ ᱡᱚᱦᱟᱨ ᱜᱮ ᱡᱚᱦᱟᱨ ᱡᱚᱦᱟᱨ᱾ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ, ᱮᱸ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱜᱚᱝᱠᱮ ᱟᱯᱟᱛᱚᱛᱚ ᱪᱮᱫ ᱜᱮ ᱵᱟᱝ ᱠᱚᱨᱟᱣ ᱦᱩᱭᱩᱜ ᱠᱟᱱᱟ ᱱᱤᱛᱚᱜ ᱫᱚ, ᱦᱳᱭ ᱜᱚᱝᱠᱮ ᱵᱟᱵᱮᱱ ᱟᱸᱡᱚᱢ ᱫᱟ?
ᱦᱮᱸ ᱟᱸᱡᱚᱢ ᱧᱟᱢᱚᱜ ᱠᱟᱱᱟ ᱦᱤᱛᱚᱜ ᱫᱚ᱾
ᱚ᱾
ᱟᱪᱪᱷᱟ ᱜᱚᱝᱠᱮ ᱛᱟᱦᱞᱮ ᱡᱚᱢ ᱵᱟᱲᱟ ᱠᱚᱫᱚ ᱦᱩᱭᱱᱟ?
ᱦᱮᱸ ᱡᱚᱢ ᱵᱟᱲᱟ ᱫᱚ ᱦᱩᱭ ᱠᱟᱱᱟ᱾ ᱱᱚᱣᱟ ᱟᱵᱮᱱ ᱟᱵᱮᱱ ᱵᱮᱱ ᱡᱚᱢ ᱠᱮᱫᱟ ᱥᱮ ᱵᱟ?
ᱦᱳᱭ ᱟᱞᱤᱧ ᱦᱚᱸ ᱡᱚᱢ ᱠᱮᱜ-ᱟ ᱞᱤᱧ ᱡᱚᱢ ᱠᱟᱛᱮᱫ ᱟᱨᱠᱤ ᱡᱤᱨᱟᱹᱣ ᱵᱟᱲᱟ ᱦᱩᱭ ᱠᱟᱱᱟ᱾ ᱟᱨᱠᱤ ᱟᱵᱮᱱ ᱜᱮ ᱪᱤᱠᱟᱹᱭᱮᱜᱼᱟ ᱵᱮᱱ?
ᱦᱚ ᱟᱹᱞᱤᱧ ᱦᱚᱸ ᱚᱱᱠᱟ ᱜᱮ ᱡᱤᱨᱟᱹᱣ ᱵᱟᱲᱟ ᱦᱩᱭ ᱠᱟᱱᱟ᱾
ᱦᱟᱸ ᱦᱟᱸ ᱟᱫᱚ ᱵᱮᱥ ᱵᱟᱲᱟ ᱜᱮᱭᱟ ᱯᱮ?
ᱦᱮᱸ ᱟᱞᱮ ᱠᱚ ᱡᱚᱛᱚ ᱦᱚᱲ ᱜᱮᱞᱮ ᱵᱮᱥ ᱵᱟᱲᱟ ᱜᱮᱭᱟ, ᱟᱯᱮ ᱠᱚᱜᱮ ᱚᱠᱟ ᱞᱮᱠᱟ ᱢᱮᱱᱟᱜ ᱯᱮᱭᱟ?
ᱦᱳᱭ ᱟᱹᱞᱤᱧ ᱦᱚᱸ ᱟᱞᱮ ᱦᱚᱸ ᱥᱟᱶᱛᱮ ᱤᱧ ᱦᱚᱸ ᱱᱟᱯᱟᱭ ᱜᱮᱭᱟ ᱞᱤᱧ᱾ ᱟᱪᱪᱷᱟ ᱜᱚᱝᱠᱮ ᱟᱫᱚ ᱦᱟᱸᱜ ᱱᱤᱛᱚᱜ ᱫᱚᱞᱟᱝ ᱠᱟ ᱛᱷᱟᱜ-ᱟ ᱦᱮᱸ, ᱮᱸ ᱠᱷᱮᱞᱳᱰ ᱠᱚ ᱱᱤᱭᱟᱹ ᱥᱟᱶᱛᱮ ᱦᱚᱵᱤ ᱠᱚ ᱱᱤᱭᱟᱹ ᱦᱮᱸ᱾ ᱚᱱᱟ ᱠᱚ ᱱᱤᱭᱟᱹ ᱜᱮ ᱮᱸ ᱫᱤᱱᱚᱢ ᱡᱤᱭᱚᱱ ᱟᱨᱠᱤ᱾ ᱟᱪᱪᱷᱟ ᱜᱚᱝᱠᱮ ᱦᱟᱸᱜ ᱠᱷᱮᱞᱳᱰ ᱫᱚ ᱦᱟᱸᱜ ᱢᱤᱫᱴᱟᱝ ᱟᱵᱚ ᱟᱵᱚᱣᱟᱜ ᱢᱚ ᱦᱚᱲᱢᱚ ᱨᱮ ᱢᱤᱫᱴᱟᱝ ᱱᱟᱯᱟᱭ ᱢᱤᱫᱞᱟᱝ ᱪᱮᱫ ᱠᱚ ᱢᱮᱛᱟᱜ ᱠᱟᱱᱟ ᱦᱮᱸ ᱦᱚᱲᱢᱚ ᱱᱟᱣᱟᱭ ᱱᱟᱯᱟᱭ ᱥᱟᱶᱟᱨ ᱫᱚᱦᱚᱭ ᱞᱟᱹᱜᱤᱫ ᱛᱮ ᱢᱤᱫᱴᱟᱝ ᱤᱢᱯᱳᱴᱮᱱ ᱜᱮᱭᱟ ᱠᱷᱮᱞᱳᱰ ᱦᱚᱸ ᱠᱷᱮᱞᱳᱰ ᱫᱟᱹᱲ ᱟᱨᱠᱤ ᱚᱱᱠᱟ ᱞᱮᱠᱟ ᱛᱮ ᱦᱟᱸᱜ᱾ ᱧᱮᱞᱚᱜᱼᱟ ᱡᱟᱦᱟᱸᱭ ᱠᱚ ᱠᱟᱹᱢᱤ ᱠᱟᱱᱟ ᱩᱱᱠᱩ ᱠᱚᱦᱚᱸ ᱱᱟᱯᱟᱭ ᱦᱚᱲᱢᱚ ᱠᱚ ᱮᱸ ᱥᱟᱶᱟᱨ ᱠᱚ ᱫᱚᱦᱚᱭᱮᱫ ᱛᱟᱠᱚᱣᱟ ᱟᱨᱠᱤ ᱡᱟᱦᱟᱸᱭ ᱠᱚ ᱠᱷᱮᱞ ᱤᱭᱟᱹ ᱠᱟᱱᱟ ᱠᱟᱹᱢᱤ ᱠᱟᱱᱟ ᱠᱚ᱾ ᱵᱟᱡᱟᱨ ᱥᱟᱦᱟᱨ ᱠᱚᱨᱮ᱾ ᱦᱮᱸ, ᱟᱫᱚ ᱚᱱᱠᱟ ᱞᱮᱠᱟ ᱛᱮᱫᱚ ᱦᱟᱸᱜ ᱚᱱᱟ ᱫᱚ ᱵᱟᱞᱟᱝ ᱠᱟᱛᱷᱟᱜᱼᱟ ᱟᱞᱟᱝ ᱫᱚ ᱠᱷᱮᱞᱳᱰ ᱤᱫᱤ ᱠᱟ ᱠᱟᱛᱮᱫ ᱞᱟᱝ ᱠᱟᱛᱷᱟᱜᱼᱟ᱾ ᱟᱫᱚ ᱠᱷᱮᱞᱳᱰ ᱨᱮ ᱡᱮᱢᱚᱱ ᱦᱚᱲᱢᱚᱥ ᱥᱟᱶᱟᱨ ᱥᱮ ᱫᱟᱹᱲᱟᱜ-ᱟ ᱵᱚᱱ ᱟᱭᱢᱟ ᱠᱤᱪᱷᱩ ᱵᱚᱱ ᱠᱚᱨᱟᱣᱟ, ᱚᱱᱠᱟ ᱞᱮᱠᱟ ᱛᱮ ᱦᱟᱸᱜ ᱟᱹᱵᱤᱱ ᱚᱠᱟ ᱞᱮᱠᱟᱱᱟᱜ ᱟ ᱠᱷᱮᱞᱳᱰ ᱠᱚᱵᱮᱱ ᱠᱩᱥᱤᱭᱟᱜᱼᱟ ᱥᱟᱶᱛᱮ ᱦᱮᱸ ᱞᱟᱹᱭ ᱵᱮᱱ ᱚᱱᱟ ᱠᱚᱜᱮ᱾
ᱟᱹᱞᱤᱧᱟᱜ ᱫᱚ ᱠᱩᱥᱤ ᱵᱚᱞᱛᱮ ᱪᱮᱫ ᱟᱹᱞᱤᱧ ᱫᱚ ᱢᱟᱱᱮ ᱡᱚᱛᱚ ᱞᱮᱠᱟᱱ ᱠᱷᱮᱞ ᱜᱮᱞᱤᱧ ᱠᱩᱥᱤᱭᱟᱜᱼᱟ ᱟᱨ ᱠᱷᱮᱞ ᱦᱚᱸᱞᱤᱧ ᱠᱷᱮᱞᱳᱜ ᱜᱮᱭᱟ ᱚᱱᱠᱟ ᱫᱚ ᱵᱟᱝ ᱢᱟᱱᱮ ᱱᱚᱣᱟ ᱫᱚ ᱵᱟᱹᱞᱤᱧ ᱠᱩᱥᱤᱭᱟᱜᱼᱟ᱾ ᱟᱹᱞᱤᱧ ᱵᱮᱱ ᱧᱮᱞᱟ ᱯᱷᱩᱴᱵᱚᱞ ᱦᱚᱞᱤᱧ ᱠᱩᱥᱤᱭᱟᱜ ᱜᱮᱭᱟ᱾ ᱛᱟᱨᱯᱚᱨ ᱠᱨᱤᱠᱮᱴ ᱦᱚᱞᱤᱧ ᱠᱩᱥᱤᱭᱟᱜ ᱜᱮᱭᱟ ᱛᱟᱨᱯᱚᱨ ᱵᱷᱚᱞᱤᱵᱚᱞ᱾ ᱢᱟᱱᱮ ᱢᱟᱱᱮ ᱱᱚᱣᱟ ᱱᱚᱣᱟ ᱱᱚᱣᱟ ᱯᱮᱭᱟ ᱫᱚ ᱟᱨᱠᱤ ᱢᱟᱱᱮ ᱟᱹᱰᱤ ᱢᱟᱱᱮ ᱯᱷᱮᱵᱟᱨᱮᱴ ᱠᱷᱮᱞ ᱠᱟᱱ ᱛᱟᱹᱤᱧᱟ ᱟᱹᱞᱤᱧᱟᱜ ᱫᱚ᱾ ᱯᱷᱩᱴᱵᱚᱞ ᱟ ᱠᱨᱤᱠᱮᱴ ᱟᱨ ᱵᱷᱚᱞᱤᱵᱚᱞ᱾ ᱚᱱᱟ ᱠᱚ ᱯᱮᱭᱟ ᱠᱷᱮ, ᱟᱨ ᱟᱵᱮᱱ ᱫᱚ?